ᱦᱮᱸ ᱟᱡᱚ-ᱟᱸᱡᱚᱢᱚᱜ ᱠᱟᱱᱟ ᱜᱚᱝᱠᱮ? ᱠᱟᱹᱴᱤᱡ ᱴᱟᱣᱟᱨ ᱮ ᱜᱟᱞᱢᱟᱞ ᱞᱮᱫ ᱛᱟᱦᱮᱸᱱᱟ, ᱠᱟᱹᱴᱤᱡ ᱴᱟᱣᱟᱨ ᱥᱮᱫ ᱪᱟᱞᱟᱜ ᱢᱮ ᱥᱮ ᱜᱚᱝᱠᱮ᱾ ᱦᱮᱸ ᱡᱚᱦᱟᱨ ᱾
ᱦᱳᱭ ᱪᱮᱫ ᱞᱮᱠᱟ ᱵᱮᱥ ᱵᱟᱲᱟ ᱜᱮ ᱱᱟᱯᱟᱭ ᱜᱮ ᱢᱮᱱᱟᱜ ᱵᱤᱱᱟ?
ᱦᱮᱸ ᱜᱚᱝᱠᱮ ᱟᱯᱟᱛᱚᱛᱚ ᱵᱮᱥ ᱵᱟᱲᱟ ᱜᱮ ᱢᱮᱱᱟᱜ ᱞᱤᱧᱟ ᱾ ᱟᱵᱤᱱ ᱪᱮᱫ ᱞᱮᱠᱟ ᱢᱮᱱᱟᱜ ᱵᱤᱱᱟ?
ᱦᱳᱭ ᱟᱹᱞᱤᱧ ᱦᱚᱸ ᱵᱮᱥ ᱵᱟᱲᱟ ᱜᱮ ᱢᱮᱱᱟᱜ ᱞᱤᱧᱟᱹ ᱟᱨ ᱵᱮᱥ ᱵᱚᱱ ᱛᱟᱦᱮᱸ ᱞᱮᱱ ᱠᱷᱟᱱ ᱜᱮ ᱱᱟᱦᱟᱸᱜ ᱱᱚᱣᱟ ᱥᱩᱞᱩᱠ ᱥᱚᱝᱥᱟᱨ ᱨᱮ ᱢᱚᱸᱡᱽ ᱵᱚᱱ ᱛᱟᱦᱮᱸᱱᱟ ᱦᱮ ᱥᱮ᱾
ᱦᱳᱭ ᱦᱳᱭ ᱮᱠᱫᱚᱢ ᱵᱮᱥ ᱵᱚᱱ ᱛᱟᱦᱮᱸ ᱞᱮᱠᱷᱟᱱ ᱜᱮ ᱱᱟᱯᱟᱭ ᱜᱮ ᱦᱳᱭ᱾ ᱟᱫᱚ ᱜᱚᱢᱠᱮ ᱤᱭᱟᱹ ᱫᱟᱜ ᱡᱟᱹᱲᱤ ᱥᱮᱜ ᱞᱟᱝ ᱜᱟᱞᱢᱟᱨᱟᱣ ᱞᱮᱜᱮ ᱾ ᱮᱸᱜ ᱟᱥᱟᱲ ᱵᱚᱸᱜ ᱟᱥᱟᱲ ᱵᱚᱸᱜᱟ ᱪᱟᱞᱟᱜ ᱠᱟᱱᱟ ᱛᱚ ᱜᱚᱝᱠᱮ ᱟᱫᱚ ᱟᱥᱟᱲ ᱵᱚᱸᱜᱟ ᱵᱚᱞᱚ ᱞᱮᱱ ᱠᱷᱟᱱ ᱜᱮ ᱫᱟᱜ ᱡᱟᱹᱲᱤ ᱨᱮᱱᱟᱜ ᱢᱤᱫᱴᱟᱜ ᱠᱟᱛᱷᱟ ᱫᱤᱥᱟᱹᱜ-ᱟ ᱢᱚᱱᱮ ᱨᱮ᱾ ᱟᱫᱚ ᱫᱟᱜ ᱡᱟᱹᱲᱤ ᱠᱚᱫᱚ ᱪᱮᱫ ᱞᱮᱠᱟ ᱜᱚᱝᱠᱮ ᱟᱯᱮ ᱥᱮᱫ?
ᱦᱳᱭ ᱜᱚᱝᱠᱮ ᱱᱚᱣᱟ ᱟᱥᱟᱲ ᱵᱚᱸᱜᱟ ᱨᱮᱫᱚ ᱱᱟᱦᱟᱜ ᱟᱞᱮ ᱥᱮᱫ ᱫᱚ ᱱᱚᱣᱟ ᱥᱮ ᱜᱚᱴᱟ ᱫᱤᱥᱚᱢ ᱜᱮ ᱱᱟᱦᱟᱜ ᱪᱟᱥ ᱠᱟᱹᱢᱤ ᱱᱤᱛᱳᱜ ᱫᱚ ᱱᱟᱦᱟᱜ ᱟᱨ ᱫᱟᱜ ᱫᱚ ᱱᱟᱦᱟᱜ ᱱᱚᱛᱮ ᱫᱚ ᱧᱮᱞᱚᱜ ᱠᱟᱱᱟ ᱱᱟᱦᱟᱜ ᱛᱷᱳᱲᱟ ᱠᱚᱢ ᱧᱚᱜ ᱜᱮᱭᱟ ᱟᱨ ᱥᱚᱵᱽ ᱦᱚᱲ ᱠᱚ ᱛᱟᱸᱜᱤ ᱠᱟᱜ-ᱟ ᱡᱮ ᱛᱤᱥᱮ ᱫᱟᱜ ᱟᱵᱚᱱᱟ? ᱫᱟᱜ ᱠᱚᱫᱚ ᱱᱟᱦᱟᱜ ᱱᱚᱸᱜ-ᱚᱭ ᱛᱷᱳᱲᱟ ᱛᱷᱳᱲᱤ ᱜᱮ ᱫᱟᱜ ᱮᱫᱟ ᱥᱤᱥᱤᱨ ᱡᱟᱹᱲᱤ ᱫᱟᱜ ᱡᱟᱦᱟ ᱟᱢ ᱢᱮᱱ ᱫᱟᱲᱮᱭᱟᱜ-ᱟ ᱾ ᱜᱷᱟᱸᱥ ᱞᱚᱦᱚ ᱜᱚᱜ ᱞᱮᱠᱟ ᱾ ᱫᱚ ᱵᱟᱭ ᱦᱮᱡ ᱠᱟᱱ ᱾ ᱛᱟᱞᱦᱮ ᱜᱚᱝᱠᱮ ᱟᱯᱮ ᱥᱮᱫ ᱜᱮ ᱪᱮᱫᱠᱟ ᱫᱟᱜ ᱫᱟᱭ ᱥᱮ ᱵᱟᱝ?
ᱟᱞᱮ ᱥᱮᱫ ᱫᱚ ᱜᱚᱝᱠᱮ ᱢᱟᱱᱮ ᱫᱟᱜ ᱫᱚ ᱴᱷᱤᱠ ᱜᱮ ᱫᱟᱜ ᱫᱟᱭ ᱟᱫᱚ ᱟᱥᱟᱲ ᱵᱚᱸᱜᱟ ᱫᱤᱱ ᱛᱚ ᱟᱫᱚ ᱫᱟᱜ ᱦᱚᱸ ᱴᱷᱤᱠ ᱜᱮ ᱫᱟᱜ ᱡᱚᱛᱚ ᱠᱤᱪᱷᱩ ᱜᱮ ᱴᱷᱤᱠ ᱜᱮᱭᱟ ᱟᱨ ᱡᱮᱢᱚᱱ ᱪᱟᱹᱛ ᱵᱟᱹᱭᱥᱟᱹᱠᱷ ᱦᱚᱸ ᱵᱷᱟᱜᱮ ᱜᱮᱭ ᱥᱤᱛᱩᱝ ᱟᱭ ᱾ ᱟᱨ ᱟᱥᱟᱲ ᱥᱟᱱ ᱦᱚᱸ ᱵᱷᱟᱜᱮ ᱜᱮ ᱫᱟᱜ ᱫᱟᱜ ᱜᱮᱭᱟᱭ ᱟᱹᱰᱤ ᱪᱮᱦᱨᱟ ᱵᱷᱟᱜᱤ ᱜᱮ ᱫᱟᱜ ᱦᱤᱛᱳᱜ ᱨᱚᱦᱚᱭ ᱦᱚᱸ ᱪᱟᱞᱟᱜ ᱠᱟᱱᱟ ᱾ᱡᱚᱛᱚ ᱠᱤᱪᱷᱩ ᱜᱮ ᱢᱳᱴᱟ ᱴᱷᱤᱠ ᱜᱮ ᱦᱳᱭᱳᱜ ᱠᱟᱱᱟ ᱾
ᱦᱮᱸ᱾
ᱟᱯᱮ ᱥᱮᱫ ᱪᱮᱫ ᱞᱮᱠᱟ ᱜᱚᱝᱠᱮ ᱦᱮᱸ ᱢᱟᱱᱮ ᱪᱟᱥ ᱵᱟᱥ ᱠᱚ ᱛᱤᱱᱟᱹᱜ ᱡᱷᱟᱹᱞ ᱱᱟ?
ᱚᱻ ᱪᱟᱥ ᱵᱟᱥ ᱠᱚ ᱡᱩᱸᱫᱤ ᱞᱟᱹᱭ ᱠᱷᱟᱡ ᱱᱟᱦᱟᱜ ᱤᱧ ᱪᱟᱥ ᱵᱟᱥ ᱱᱟᱦᱟᱜ ᱡᱷᱟᱹᱞ ᱫᱚ ᱱᱟᱦᱟᱜ ᱚᱱᱮ ᱢᱤᱫ ᱵᱟᱨ ᱠᱚ ᱡᱟᱦᱟᱭ ᱠᱚ ᱞᱟᱦᱟ ᱵᱟᱲᱟ ᱟᱠᱟᱱᱟ ᱩᱱᱠᱩ ᱠᱚ ᱜᱮ ᱱᱟᱦᱟᱜ ᱠᱚ ᱨᱚᱦᱚᱭ ᱵᱟᱲᱟ ᱠᱟᱜ-ᱟ᱾ ᱟᱨ ᱡᱟᱦᱟᱭ ᱠᱚᱫᱚ ᱮᱱᱛᱮᱫ ᱛᱟᱭᱱᱚᱢ ᱨᱮᱜᱮ ᱢᱮᱱᱟᱜ-ᱟ ᱚᱱᱮ ᱫᱟᱜ ᱠᱷᱟᱹᱛᱤᱨᱟᱜ ᱛᱮᱜᱮ ᱱᱟᱦᱟᱜ ᱛᱷᱚᱲᱟ ᱛᱟᱭᱱᱚᱢ ᱜᱮ ᱢᱮᱱᱟᱜ-ᱟ ᱟᱨ ᱵᱟᱝᱠᱷᱟᱱ ᱫᱚ ᱱᱟᱦᱟᱜ ᱱᱚᱸᱜ-ᱚᱭ ᱱᱤᱛ ᱦᱟᱹᱵᱤᱡ ᱛᱮᱫᱚ ᱱᱚᱜ-ᱚᱭ ᱡᱚᱛᱚ ᱦᱚᱲ ᱠᱚ ᱢᱚᱱᱮᱭᱮᱜ ᱠᱟᱱ ᱜᱮᱭᱟ ᱱᱟᱜ ᱪᱟᱥ ᱫᱚ᱾ ᱞᱮᱠᱤᱱ ᱚᱱᱮ ᱫᱟᱜ ᱜᱮ ᱰᱤᱥᱴᱟᱵ ᱟᱠᱟᱜ ᱵᱚᱱᱟ ᱦᱳᱭ᱾
ᱟᱪᱪᱷᱟ, ᱟᱪᱪᱷᱟ ᱫᱟᱜ ᱡᱟᱹᱲᱤ ᱫᱚ ᱪᱮᱫ ᱞᱮᱠᱟ ᱜᱚᱝᱠᱮ ᱢᱟᱱᱮ ᱴᱷᱤᱠ ᱴᱷᱟᱠ ᱫᱟᱜ ᱡᱟᱹᱲᱤᱭ ᱫᱟᱭ ᱥᱮ
ᱚᱱᱟᱧ ᱞᱟᱹᱭ ᱠᱮᱫ ᱞᱮᱠᱟ ᱚᱱᱮ ᱥᱤᱥᱤᱨ ᱡᱟᱹᱲᱤ ᱫᱟᱜ ᱞᱟᱝ ᱢᱮᱱ ᱫᱟᱲᱮᱭᱟᱜ-ᱟ ᱱᱚᱣᱟ ᱫᱚ ᱢᱟᱱᱮ ᱜᱷᱟᱸᱥ ᱠᱚ ᱞᱚᱦᱚ ᱜᱚᱜ ᱞᱮᱠᱟ᱾ ᱟᱫᱚ ᱱᱟᱦᱟᱜ ᱦᱚᱞᱟ ᱧᱤᱫᱟᱹ ᱫᱚ ᱦᱟᱸᱜ ᱛᱷᱚᱲᱟ ᱫᱟᱜ ᱵᱟᱲᱟ ᱞᱮᱫ ᱜᱮ ᱟᱫᱚ ᱚᱱᱠᱟ ᱠᱷᱮᱛᱨᱮ ᱵᱟᱝ ᱯᱮᱨᱮᱡ ᱞᱮᱱᱟ ᱥᱮ ᱚᱱᱠᱟ ᱥᱤᱭᱳᱜ ᱞᱮ ᱚᱱᱠᱟ ᱫᱚ ᱥᱩᱠᱷᱟᱹᱣ ᱠᱮᱜᱟᱭ ᱟᱫᱚ ᱜᱚᱴᱟ ᱠᱷᱮᱛ ᱜᱮ ᱱᱟᱦᱟᱜ ᱚᱱᱠᱟ ᱨᱚᱦᱚᱲ ᱜᱮᱭᱟ ᱱᱟᱦᱟᱜ ᱟᱫᱚ ᱟᱞᱮ ᱥᱮᱫ ᱫᱚ ᱜᱚᱝᱠᱮ ᱞᱤᱧ ᱢᱮᱱᱟ ᱡᱮ ᱟᱞᱮ ᱥᱮᱫ ᱫᱚ ᱱᱚᱝᱠᱟ ᱵᱳᱨᱤᱝ ᱠᱚ ᱥᱮ ᱱᱚᱝᱠᱟ ᱥᱮ ᱥᱮᱞᱚ ᱠᱚ ᱥᱮ ᱠᱮᱱᱮᱞ ᱫᱟᱜ ᱠᱚ ᱥᱮ ᱜᱟᱹᱰᱭᱟᱹ ᱫᱟᱜ ᱠᱚ ᱛᱷᱚᱲᱟ ᱥᱟᱹᱜᱤᱧ ᱧᱚᱜ ᱜᱮᱭᱟ ᱵᱟᱹᱱᱩᱜ-ᱟ ᱟᱹᱱᱤᱡ᱾ ᱟᱫᱚ ᱚᱱᱟᱛᱮ ᱵᱟᱝ ᱟᱨ ᱟᱯᱮ ᱥᱮᱫ ᱫᱚ ᱛᱚᱵᱮ ᱱᱚᱠᱟ ᱫᱟᱜ ᱠᱚ ᱡᱩᱫᱤ ᱵᱟᱭ ᱡᱟᱹᱲᱤᱭᱟ ᱛᱟᱦᱞᱮ ᱪᱮᱫ ᱛᱮᱯᱮ ᱪᱟᱥ ᱚᱜ ᱛᱮ ᱱᱟᱜ᱾
ᱟᱞᱮ ᱫᱚ ᱵᱟᱨ ᱥᱮᱫ ᱥᱩᱵᱤᱫᱷᱟ ᱞᱮ ᱧᱟᱢᱟ ᱜᱚᱝᱠᱮ ᱢᱟᱱᱮ ᱥᱮᱨᱢᱟ ᱡᱟᱹᱲᱤ ᱢᱟᱞᱮ ᱧᱟᱢᱮᱫ ᱜᱮᱭᱟ᱾ ᱥᱟᱣ ᱛᱮ ᱟᱞᱮ ᱫᱚ ᱠᱮᱱᱮᱞ ᱢᱮᱱᱟᱜ-ᱟ ᱜᱟᱹᱰᱭᱟᱹ ᱢᱮᱱᱟᱜ-ᱟ ᱥᱟᱱᱟᱢ ᱥᱮᱫ ᱞᱮᱠᱟᱱᱟᱜ ᱯᱷᱮᱥᱮᱞᱤᱴᱤ ᱫᱚ ᱵᱷᱟᱜᱮ ᱜᱮᱞᱮ ᱧᱟᱢ ᱫᱟ᱾ ᱛᱟᱯᱚᱨᱮ ᱢᱤᱱᱤ ᱦᱚᱸ ᱢᱮᱱᱟᱜ ᱛᱟᱞᱮᱭᱟ ᱛᱟᱢᱟᱱᱮ ᱫᱟᱜ ᱞᱟᱹᱜᱤᱫ ᱫᱚ ᱵᱟᱞᱮ ᱟᱱᱟᱴᱚᱜ-ᱟ᱾ ᱫᱟᱜ ᱞᱟᱹᱜᱤᱫ ᱫᱚ ᱢᱚᱴᱟ ᱢᱩᱴᱤ ᱟᱯᱟᱛᱮᱫ ᱴᱷᱤᱠ ᱜᱮᱭᱟ ᱪᱟᱥ ᱵᱟᱥ ᱠᱷᱮᱛᱨᱮ ᱨᱮ ᱫᱚ ᱚᱱᱠᱟ ᱫᱚ ᱟᱱᱟᱴ ᱫᱚ ᱵᱟᱹᱱᱩᱜ ᱛᱟᱞᱮᱭᱟ ᱜᱚᱝᱠᱮ ᱟᱞᱮ ᱥᱮᱫ ᱫᱚ᱾
ᱦᱳᱭ ᱢᱤᱫ ᱴᱮᱱ ᱫᱟᱜ ᱡᱩᱫᱤ ᱟᱵᱚ ᱫᱟᱜ ᱵᱚᱱ ᱧᱟᱢᱟ ᱛᱟᱦᱞᱮ ᱫᱚ ᱟᱵᱚ ᱚᱱᱟ ᱫᱟᱜ ᱫᱚ ᱱᱟᱦᱟᱜ ᱟᱹᱰᱤ ᱟᱴ ᱵᱩᱱ ᱠᱟᱹᱢᱤ ᱫᱟᱲᱮᱭᱟᱜ-ᱟ ᱟᱵᱩᱣᱟᱜ ᱠᱟᱹᱢᱤᱨᱮ ᱞᱟᱜᱟᱣ ᱫᱟᱲᱮᱭᱟᱜ-ᱟ ᱡᱮᱢᱚᱱ ᱪᱟᱥ ᱠᱟᱹᱢᱤ ᱠᱩ ᱡᱮᱢᱚᱱ ᱵᱩᱱ ᱟᱨ ᱡᱟᱞᱫᱤ ᱵᱚᱱ ᱯᱷᱩᱨᱛᱤ ᱫᱟᱲᱮᱭᱟᱜ-ᱟ ᱟᱨᱻ ᱦᱳᱲᱳ ᱠᱳ ᱦᱚᱸ ᱥᱚᱢᱚᱭ ᱨᱮᱵᱚᱱᱼ ᱪᱟᱥ ᱨᱟᱠᱟᱵ ᱫᱟᱲᱮᱭᱟᱜ-ᱟ, ᱟᱨ ᱩᱛᱩ ᱛᱮᱭᱟᱜ ᱠᱚᱦᱚᱸ ᱡᱟᱹ ᱥᱚᱵᱽᱡᱤ ᱠᱚ ᱱᱟᱦᱟᱜ ᱵᱚᱱᱼᱼ ᱥᱤᱢ ᱢᱮᱨᱚᱱ ᱪᱟᱥ ᱦᱚᱸᱵᱚᱱ ᱫᱟᱲᱮᱭᱟᱜ-ᱟ, ᱡᱩᱫᱤ ᱚᱱᱠᱟ ᱫᱟᱜ ᱠᱚ ᱛᱟᱦᱮᱱ ᱠᱷᱟᱡ ᱛᱟᱦᱚᱞᱮ ᱩᱛᱩ ᱛᱮᱭᱟᱜ ᱠᱚ ᱟᱱᱟᱡ ᱠᱚᱫᱚ ᱯᱮ ᱨᱚᱦᱚᱭ ᱵᱟᱲᱟᱭ ᱛᱟᱦᱮᱱᱟ ᱥᱚᱵ ᱟᱯᱮ ᱥᱮ ᱫᱚ ᱛᱟᱦᱚᱞᱮ ᱱᱚᱣᱟ ᱪᱟᱥ ᱠᱟᱹᱢᱤ ᱵᱟᱫ ᱠᱟᱛᱮᱜ?
ᱱᱤᱭᱟᱹ ᱜᱷᱟᱹᱲᱤᱡ ᱫᱚ ᱜᱚᱢᱠᱮ ᱢᱟᱱᱮ, ᱟᱞᱮ ᱥᱮᱫ ᱫᱚ ᱦᱩᱲᱩ ᱪᱟᱥ ᱛᱚ ᱱᱤᱛᱚᱜ ᱫᱚ ᱟᱫᱚ ᱦᱩᱲᱩ ᱜᱮ ᱡᱟᱫᱟ ᱞᱮ ᱪᱟᱥᱟ ᱟᱫᱚ᱾ ᱟᱱᱟᱡ ᱠᱚᱫᱚᱻ ᱪᱟᱥ ᱫᱚᱠᱚ ᱪᱟᱥ ᱨᱮᱦᱚᱸ ᱢᱤᱫᱵᱟᱨ ᱚᱲᱟᱜ ᱵᱮᱥᱤ ᱫᱚ ᱵᱟᱝ ᱢᱤᱫᱴᱮᱱ ᱠᱷᱮᱛ᱾ ᱢᱤᱫ ᱵᱤᱜᱷᱟᱹ, ᱢᱤᱫ ᱵᱤᱜᱷᱟᱹ ᱦᱚᱸ ᱵᱟᱝ ᱚᱱᱟ ᱠᱟᱴᱷᱟ ᱨᱮ ᱡᱟᱦᱟᱸ ᱦᱩᱰᱤᱧ ᱦᱩᱰᱤᱧ ᱠᱷᱮᱛᱨᱮ ᱴᱚᱯᱨᱟ ᱨᱮ ᱚᱱᱟ ᱪᱟᱥ ᱠᱮᱫᱟᱭ ᱡᱟᱜᱮ ᱚᱲᱟᱜ ᱡᱚᱢ ᱞᱮᱠᱟ᱾ ᱚᱱᱠᱟ ᱵᱮᱵᱽᱥᱟ ᱞᱮᱠᱟ ᱫᱷᱟᱹᱵᱤᱡ ᱫᱚᱦᱟᱸᱜ ᱵᱟᱝ ᱜᱚᱢᱠᱮ, ᱚᱱᱟ ᱚᱲᱟᱜ ᱡᱚᱢ ᱞᱮᱠᱟ ᱠᱟᱹᱴᱤᱡ ᱪᱟᱥ ᱵᱟᱲᱟ ᱦᱩᱭᱩᱜ-ᱟ᱾ ᱚᱱᱠᱟ ᱴᱩᱠᱴᱟᱠ᱾
ᱦᱳᱭ ᱜᱚᱢᱠᱮ᱾
ᱦᱳᱭ ᱮᱱᱛᱜ ᱩᱛᱩ ᱛᱮᱭᱟᱜ ᱠᱚᱫᱚ ᱟ ᱚᱲᱟᱜ ᱨᱮ ᱪᱟᱥ ᱞᱟᱹᱠᱛᱤ ᱠᱟᱱ ᱜᱮᱭᱟ᱾ ᱪᱮᱫᱟᱜ ᱡᱮ ᱢᱤᱫᱴᱮᱱ ᱥᱚᱵᱽᱡᱤ ᱨᱮᱭᱟᱜ ᱫᱟᱢ ᱡᱩᱫᱤ ᱩᱛᱩ ᱨᱮᱭᱟᱜ ᱡᱩᱫᱤ ᱫᱟᱢ ᱞᱟᱝ ᱢᱮᱱᱟ ᱵᱟᱡᱟᱨ ᱠᱷᱚᱱ ᱞᱟᱝ ᱠᱤᱨᱤᱧ ᱟᱹᱜᱩᱭᱟ ᱛᱟᱦᱚᱞᱮ ᱫᱚ ᱚᱸᱰᱮ ᱜᱟᱱ ᱟᱹᱰᱤ ᱟᱸᱴ ᱠᱟᱹᱣᱰᱤ ᱞᱟᱜᱟᱣ ᱜᱮ ᱞᱟᱜᱟᱣ ᱞᱮᱱᱟ ᱫᱤᱱᱟᱹᱢ ᱜᱮ ᱱᱟᱦᱜ ᱚᱱᱟ ᱛᱤᱱᱟᱹ ᱜ ᱮᱢ ᱵᱚᱫᱚᱞᱟ ᱱᱟᱦᱟᱜ ᱟᱫᱚ ᱩᱱᱟᱹᱜ ᱜᱮ ᱱᱟᱜ ᱠᱟᱹᱣᱰᱤ ᱠᱚ ᱠᱷᱚᱨᱚᱪᱚᱜᱼᱟ ᱟᱫᱚ ᱟᱛᱳ ᱨᱮ ᱡᱩᱫᱤ ᱜᱚᱪᱟ ᱠᱚᱨᱮ ᱚᱱᱠᱟ ᱡᱟᱨᱜᱟ ᱠᱟᱭᱜᱟ ᱠᱚ ᱛᱮᱦᱮᱱ ᱠᱷᱟᱱ ᱱᱟᱦᱟᱜ ᱟᱨ ᱫᱟᱜ ᱥᱩᱵᱤᱫᱷᱟ ᱠᱚ ᱱᱟᱦᱟᱜ ᱛᱚ ᱚᱲᱟᱜ ᱨᱮ ᱡᱚᱢ ᱞᱟᱹᱜᱤᱫ ᱫᱚ ᱱᱟᱦᱟᱜ ᱟᱵᱚ ᱚᱲᱟᱜ ᱨᱮᱜᱮ ᱵᱚᱱ ᱵᱟᱲᱜᱮ ᱠᱚᱪᱟ ᱠᱚᱨᱮᱵᱚᱱ ᱨᱚᱦᱚᱭ ᱵᱟᱲᱟᱭᱮᱫ ᱠᱟᱱᱟ ᱦᱳᱭᱥᱮ᱾
ᱦᱩᱸ ᱦᱩᱸ᱾
ᱦᱳᱭ ᱟᱨ ᱮᱱᱛᱮᱱ ᱦᱳᱭ ᱛᱚᱵᱮ ᱛᱤᱱᱟᱹᱜ ᱫᱚᱢ ᱯᱮ ᱪᱟᱥ ᱚᱜ ᱛᱟᱦᱮᱱᱟ ᱚᱱᱠᱟ
ᱪᱟᱥ ᱜᱚᱝᱠᱮ ᱮᱸ-ᱜ? ᱟᱫᱚ ᱟᱞᱮ ᱥᱮᱫ ᱫᱚ ᱜᱚᱝᱠᱮ ᱵᱟᱨ ᱫᱷᱟᱣ ᱠᱚ ᱪᱟᱥᱼᱟ, ᱟᱫᱚ ᱟᱞᱮ ᱫᱚ ᱢᱤᱫ ᱫᱷᱟᱣ ᱜᱮᱞᱮ ᱪᱟᱥᱼᱟ ᱦᱚᱸᱜᱼᱚᱭ ᱟᱥᱟᱲ ᱥᱟᱱ ᱵᱚᱸᱜᱟ ᱜᱮ ᱟᱫᱚᱼᱼ ᱵᱮᱫᱽ ᱢᱟᱱᱮ ᱠᱷᱮᱛ ᱵᱟᱹᱫᱽ ᱵᱟᱹᱭᱦᱟᱹᱲ ᱦᱚᱸ ᱢᱟᱱᱮ ᱟᱫᱚᱢ ᱰᱷᱮᱨ ᱜᱮ ᱢᱮᱱᱟᱜᱼᱟ᱾ ᱟᱫᱚ ᱩᱱᱟᱹᱜ ᱪᱟᱥ ᱦᱟᱸᱜ ᱵᱟᱝ ᱢᱚᱱᱮ ᱦᱳᱭᱳᱜ ᱠᱟᱱᱟ ᱫᱚᱢᱮ ᱠᱷᱟᱹᱴᱞᱤ ᱜᱮ ᱵᱩᱸᱡᱚᱜᱼᱼ ᱚᱱᱟ ᱫᱚ ᱢᱤᱫ ᱵᱮᱲᱟ ᱢᱤᱫ ᱫᱷᱟᱣ ᱜᱮᱞᱮ ᱪᱟᱥ-ᱟ ᱥᱮᱨᱢᱟ ᱨᱮ᱾ ᱢᱟᱱᱮ ᱟᱹᱛᱳ ᱨᱮ ᱟᱫᱚᱢ ᱦᱚᱲ ᱢᱮᱱᱟᱜ ᱠᱚᱣᱟ ᱢᱟᱱᱮ ᱵᱟᱨ ᱫᱷᱟᱣ ᱛᱮᱠᱚ ᱪᱟᱥ-ᱟ, ᱟᱞᱮ ᱫᱚ ᱢᱤᱫ ᱫᱷᱟᱣ ᱪᱟᱥ ᱛᱮᱜᱮ ᱥᱟᱨᱟ ᱵᱚᱪᱷᱚᱨ ᱪᱟᱞᱟᱜ-ᱟ ᱟᱫᱚ ᱫᱚᱢᱮ ᱛᱚ ᱟᱫᱚᱼᱼ ᱮ ᱤᱭᱟᱹ ᱛᱮᱞᱮ ᱮᱢᱟ ᱠᱚᱣᱟ ᱟᱫᱚ ᱚᱱᱮ ᱪᱮᱫ ᱞᱤᱡᱽ ᱛᱮᱠᱚ ᱵᱟᱠᱚ ᱢᱮᱱᱟ ᱚᱱᱠᱟ ᱦᱤᱥᱟᱹᱵ ᱛᱮ ᱮᱢ ᱦᱩᱭᱩᱜᱼᱟ᱾ ᱟᱫᱚ ᱩᱱᱠᱩ ᱪᱟᱥ ᱟᱨᱡᱟᱣ ᱞᱮᱠᱟ ᱚᱱᱠᱟ ᱛᱮ ᱪᱟᱞᱟᱜ-ᱟ᱾
ᱦᱳᱭ ᱟᱵᱮᱱ ᱞᱟᱹᱭ ᱠᱮᱜᱼᱟ ᱚᱱᱮ ᱦᱟᱸᱜ ᱵᱷᱟᱜ ᱛᱮ ᱮᱢᱚᱜ ᱦᱳᱭᱳᱜᱼᱟ
ᱦᱩᱸ ᱦᱩᱸ᱾
ᱩᱱᱠᱩ ᱠᱚ ᱪᱟᱥᱚᱜ-ᱟ ᱟᱫᱚ ᱩᱱᱠᱩ ᱠᱚ ᱟᱹᱜᱩ ᱦᱚᱴᱚ ᱠᱟᱜ-ᱟ ᱱᱟᱦᱟᱜ ᱚᱱᱟ, ᱠᱷᱮᱛ ᱠᱷᱚᱡ ᱜᱮ ᱥᱮ ᱠᱷᱟᱹᱨᱟᱹᱭ ᱠᱷᱚᱡ ᱜᱮ ᱱᱟᱦᱟᱜ ᱠᱚ ᱪᱤᱫ ᱠᱟ ᱵᱮᱱ ᱜᱟᱞᱯᱟᱞ ᱢᱟᱨᱟᱣᱟ ᱵᱟᱛᱟᱣᱟ ᱱᱟᱦᱟᱜ ᱚᱠᱟ ᱴᱷᱮᱡ ᱠᱷᱚᱡ ᱵᱮᱱ ᱦᱟᱹᱴᱤᱧᱝ-ᱟ ᱱᱟᱦᱟᱜ ᱠᱷᱮᱛ ᱠᱷᱚᱱ ᱵᱮᱱ ᱦᱟᱹᱴᱤᱧᱟ? ᱥᱮ ᱦᱟᱸᱰᱮ ᱠᱷᱟᱹᱨᱟᱹᱭ ᱴᱷᱮᱡ ᱠᱷᱚᱡ᱾ ᱟᱫᱚᱻ ᱚᱱᱠᱟ ᱫᱚ ᱛᱤ ᱨᱮ ᱦᱩᱭᱩᱜᱼᱟ
ᱚᱲᱟᱜ ᱨᱮ ᱱᱟᱦᱟᱜ ᱦᱚᱲ ᱚᱲᱟᱜ ᱨᱮ ᱠᱩ ᱠᱚᱢ ᱜᱮᱠᱚ ᱛᱟᱦᱮᱱᱟ ᱟᱨ ᱩᱱᱠᱩᱣᱟᱜ ᱱᱟᱦᱟᱜ ᱟᱹᱰᱤ ᱟᱸᱴ ᱠᱷᱮᱛ ᱠᱚ ᱱᱟᱦᱟᱜ ᱢᱮᱱᱟᱜᱼᱟ᱾ ᱛᱟᱦᱟᱞᱮ ᱮᱥᱠᱟᱨ ᱦᱚᱲ ᱫᱚ ᱱᱟᱦᱟᱜ ᱩᱱᱟᱹᱜ ᱫᱚ ᱵᱟᱭ ᱪᱟᱥ ᱫᱟᱲᱮᱭᱟᱜ-ᱟ ᱛᱚᱵᱮ ᱪᱮᱫ ᱮ ᱪᱤᱠᱟᱹᱭᱟ ᱩᱱᱤ ᱫᱚ ᱦᱚᱲ ᱚᱱᱟᱭ ᱮᱢᱟ ᱠᱚ ᱜᱮᱭᱟ᱾ ᱦᱳᱭ ᱥᱮ ᱟᱨ ᱵᱟᱠᱷᱟᱡ ᱱᱟᱦᱟᱜ ᱡᱩᱫᱤ ᱾ ᱮᱥᱠᱟᱨ ᱦᱚᱲ ᱛᱚ ᱩᱱᱟᱹᱜ ᱮ ᱪᱟᱥ ᱨᱮᱭᱟᱜ ᱠᱩᱨᱩ ᱢᱩᱴᱩᱭᱟ ᱛᱟᱦᱚᱸᱞᱮ ᱫᱚ ᱩᱱᱤ ᱫᱚ ᱟᱹᱰᱤ ᱟᱴ ᱠᱷᱚᱨᱪᱚ ᱠᱚ ᱵᱟᱲᱦᱟᱣ ᱫᱟᱲᱮ ᱟᱛᱟᱭᱟ ᱡᱮ ᱢᱚᱱ ᱥᱤᱜᱽᱪᱚ ᱦᱩᱭᱩᱜ ᱛᱟᱭᱟ ᱨᱚᱦᱚᱭ ᱞᱟᱹᱜᱤᱫ ᱦᱚᱲ ᱦᱚᱸ ᱞᱟᱜ ᱞᱟᱜᱟᱣ ᱦᱩᱭᱩᱜ ᱛᱟᱭᱟ ᱟᱹᱰᱤ ᱜᱟᱱ, ᱛᱚ ᱚᱱᱟ ᱠᱷᱚᱱ ᱱᱟᱯᱟᱭ ᱫᱚ ᱱᱟᱦᱟᱜ ᱩᱱᱠᱩ ᱟ ᱵᱷᱟᱜᱽ ᱛᱮᱭ ᱮᱢᱟ ᱟᱠᱚ ᱠᱟᱱᱟ, ᱛᱚ ᱚᱱᱮ ᱚᱱᱠᱟ ᱧᱮᱞᱚᱜ ᱠᱟᱱᱟ᱾ ᱠᱚᱨᱟᱣ ᱤᱫᱤᱭᱮᱜ ᱠᱟᱱ ᱜᱮᱭᱟ ᱱᱤᱛᱚᱜ ᱫᱚ ᱟᱞᱮ ᱥᱮᱫ ᱫᱚ ᱱᱟᱦᱟᱜ ᱦᱳᱭ ᱫᱚ
ᱦᱮᱸ ᱦᱮᱸ ᱴᱷᱤᱠ ᱴᱷᱤᱠ᱾ ᱟᱨ ᱱᱚᱝᱠᱟ ᱪᱟᱥ ᱢᱟᱱᱮ ᱜᱚᱝᱠᱮ ᱢᱟᱱᱮ ᱥᱟᱵᱽ ᱢᱮ ᱦᱟᱥᱟ ᱡᱟᱭᱜᱟ ᱥᱟᱵᱽ ᱢᱮ ᱡᱟᱫᱟ ᱢᱮᱱᱟᱜ ᱛᱟᱢᱟ ᱟᱫᱚ ᱦᱟᱸᱜ᱾ ᱠᱷᱟᱹᱴᱞᱤ ᱦᱟᱸᱜ ᱡᱩᱫᱤ ᱟᱢ ᱜᱮᱢ ᱪᱟᱥᱟ ᱟᱹᱰᱤ ᱜᱟᱱ ᱠᱷᱟᱹᱴᱞᱤ ᱦᱩᱭᱩᱜ-ᱟ ᱟᱫᱚ ᱚᱱᱟ ᱠᱷᱚᱱ ᱵᱟᱹᱲᱛᱤ ᱟᱫᱚ ᱡᱚᱢ ᱧᱩ ᱫᱚ ᱦᱳᱭᱳᱜ ᱠᱟᱱ ᱜᱮᱭᱟ ᱢᱤᱫ ᱫᱷᱟᱣ ᱪᱟᱥ ᱨᱮᱜᱮ ᱟᱨᱦᱚᱸ ᱡᱩᱫᱤᱢ ᱟᱹᱠᱷᱨᱤᱧᱟ ᱟᱹᱠᱷᱨᱤᱧ ᱦᱚᱸ ᱢᱚᱴᱟ ᱢᱩᱴᱤ ᱵᱷᱟᱜᱮ ᱜᱮ ᱦᱩᱭᱩᱜ ᱠᱟᱱᱟ᱾ ᱛᱟᱨ ᱢᱚᱫᱽᱫᱷᱮ ᱦᱚᱸ ᱵᱟᱨ ᱫᱷᱟᱣ ᱪᱟᱥ ᱫᱚ ᱟᱹᱰᱤ ᱟᱱᱟᱴ ᱜᱮ ᱵᱩᱡᱟᱹᱜ ᱠᱟᱱᱟ ᱟᱫᱚ ᱢᱚᱱᱮ ᱦᱩᱭ ᱱᱟ ᱡᱮ ᱤᱭᱟᱹ ᱛᱮ ᱮᱢᱟ ᱠᱚ᱾ ᱞᱤᱪ ᱟᱛᱮ ᱮᱢᱟ ᱠᱚᱢ, ᱡᱟ ᱦᱳᱭᱳᱜ-ᱟ ᱟᱫᱷᱟ ᱟᱫᱷᱟᱢ ᱦᱟᱹᱴᱤᱧᱟ᱾ ᱟᱫᱚ ᱟᱠᱚᱣᱟᱜ ᱦᱚᱸ ᱠᱟᱹᱴᱤᱡ ᱞᱟᱵᱷᱚ ᱦᱳᱭᱳᱜ-ᱟ ᱟᱨ ᱟᱢᱟᱜ ᱦᱚᱸ ᱢᱚᱴᱟ ᱢᱩᱴᱤ ᱦᱩᱭᱩᱜ ᱛᱟᱢᱟ ᱟᱫᱚ ᱚᱱᱟ ᱦᱤᱥᱟᱹᱵᱽ ᱛᱮ᱾ ᱟᱞᱮ ᱫᱚ ᱚᱱᱠᱟ ᱦᱤᱥᱟᱹᱵᱽ ᱛᱮ ᱞᱮ᱾ ᱤᱭᱟᱹᱭᱟ ᱢᱟᱱᱮ, ᱚᱱᱠᱟ ᱦᱤᱥᱟᱹᱵᱽ ᱛᱮ ᱪᱟᱥ ᱦᱳᱭᱳᱜ-ᱟ ᱟᱞᱮ ᱥᱮᱫ᱾
ᱦᱳᱭ ᱚᱱᱟ ᱦᱟᱸᱜ ᱡᱟᱦᱟᱸᱭ ᱠᱚ ᱡᱮᱢᱚᱱ ᱠᱷᱮᱛ ᱠᱚ ᱠᱚᱢ ᱜᱮᱛᱟ ᱠᱚᱣᱟ ᱦᱚᱲ ᱠᱚ ᱥᱟᱸᱜᱮ ᱜᱮᱭᱟ ᱱᱟᱦᱟᱸᱜ ᱟᱨ ᱪᱟᱥ ᱢᱚᱱᱮ ᱠᱚ ᱢᱮᱱᱟᱜ ᱛᱟᱠᱚᱣᱟ᱾ ᱛᱟᱦᱚᱸᱞᱮ ᱫᱚ ᱩᱱᱠᱩ᱾ ᱩᱱᱠᱩ ᱦᱚᱲ ᱞᱟᱹᱜᱤᱫ ᱫᱚ ᱟᱹᱰᱤ ᱚᱱᱟ ᱫᱚ ᱟᱹᱰᱤ ᱥᱩᱵᱤᱫᱷᱟ ᱜᱮ ᱦᱩᱭᱩᱜ ᱛᱟᱦᱮᱸᱱᱟ ᱪᱮᱫᱟᱜ ᱡᱮ ᱮᱱᱛᱮᱱ᱾ ᱢᱤᱫ ᱴᱮᱱ ᱦᱚᱲ ᱴᱷᱮᱱ ᱡᱩᱫᱤ ᱠᱷᱮᱛ ᱵᱟᱹᱱᱩᱜ-ᱟ ᱱᱟᱦᱟᱸᱜ ᱟᱨ ᱡᱩᱫᱤ ᱩᱱᱤ ᱚᱱᱟ᱾ ᱨᱚᱦᱚᱭ ᱨᱮᱭᱟᱜ ᱫᱟᱣᱮ ᱧᱟᱢᱟ ᱛᱟᱦᱚᱸᱞᱮ ᱫᱚ ᱩᱱᱤ ᱫᱚ ᱚᱱᱟ ᱛᱮ ᱠᱩᱥᱤᱜ ᱜᱮᱭᱟ ᱟᱨ ᱩᱱᱤ ᱫᱚ ᱱᱤᱦᱚᱛ ᱡᱤᱫᱤ ᱩᱱᱤ ᱫᱚ ᱚᱱᱟ ᱠᱷᱮᱛ ᱫᱚ ᱚᱱᱟ ᱵᱷᱟᱜᱽ ᱛᱮ᱾ ᱪᱟᱥᱚᱜ ᱞᱟᱹᱜᱤᱫ ᱮ ᱨᱮᱵᱮᱱᱚᱜ ᱜᱮᱭᱟ ᱟᱨ ᱩᱱᱤ ᱠᱟᱹᱢᱤ ᱜᱮᱭᱟ᱾ ᱟᱨ ᱚᱱᱟ ᱛᱮᱜᱮ ᱱᱟᱦᱟᱸᱜ ᱩᱱᱤᱭᱟᱜ ᱫᱚ ᱯᱷᱟᱭᱫᱟ ᱦᱚᱸ ᱚᱱᱟ ᱛᱮᱜᱮ ᱦᱩᱭᱩᱜ ᱛᱟᱭᱟ ᱦᱳᱭ ᱥᱮ᱾
ᱦᱳᱭ ᱟᱫᱚ ᱱᱤᱭᱟᱹ ᱫᱚ ᱵᱟᱨ ᱥᱮᱫ ᱜᱮ ᱯᱨᱚᱯᱷᱤᱴ ᱢᱮᱱᱟᱜ-ᱟ ᱥᱮ, ᱡᱮ ᱢᱤᱫ ᱥᱮᱫ ᱞᱚᱥ ᱪᱟᱞᱟᱜ ᱠᱟᱱᱟ ᱚᱱᱠᱟ ᱵᱟᱝ, ᱢᱟᱱᱮ ᱤᱧᱟᱹᱜ ᱦᱚᱸ ᱴᱷᱤᱠ ᱜᱮᱭᱟ ᱤᱧᱦᱚᱸ ᱠᱟᱹᱢᱤ ᱵᱟᱝ ᱥᱟᱱᱟᱧᱟ। ᱤᱧᱟᱹᱜ ᱦᱚᱸ ᱦᱩᱭᱩᱜ ᱛᱤᱧᱟ, ᱟᱨ ᱤᱧ ᱦᱚᱸ ᱦᱳᱲᱩ ᱪᱟᱣᱞᱮᱧ ᱧᱟᱢᱟ, ᱟᱨ ᱟᱡ ᱦᱚᱸ ᱢᱤᱫᱴᱮᱱ ᱡᱚᱢ ᱧᱩ ᱨᱮᱱᱟᱜ ᱡᱟᱜᱮ ᱦᱩᱭᱩᱜ ᱛᱟᱭᱟ, ᱯᱷᱤᱯᱴᱤ ᱯᱷᱤᱯᱴᱤ ᱞᱤᱧ ᱦᱟᱹᱴᱤᱧ ᱡᱚᱝᱟᱜ-ᱟ, ᱵᱟᱱᱟ ᱦᱚᱲᱟᱜ ᱜᱮ ᱦᱩᱭᱩᱜ-ᱟ᱾ ᱟᱫᱚ ᱟᱞᱮ ᱥᱮᱫ ᱫᱚ ᱜᱚᱝᱠᱮ ᱚᱱᱟ ᱫᱟᱜ, ᱪᱮᱫ ᱜᱚᱢᱠᱮ?
ᱦᱳᱭ ᱵᱟᱱᱟ ᱦᱚᱲᱟᱜ ᱜᱮ ᱱᱟᱦᱟᱸᱜ ᱚᱱᱟ ᱫᱚ ᱯᱷᱟᱭᱫᱟ ᱦᱩᱭᱩᱜ-ᱟ, ᱟᱨ ᱥᱚᱢᱚᱭ ᱠᱚ, ᱡᱮᱢᱚᱱ ᱵᱚᱱ ᱟᱵᱚ ᱫᱚ ᱱᱟᱦᱟᱸᱜ ᱵᱚᱱ ᱪᱟᱥ ᱠᱟᱹᱢᱤ ᱨᱮᱫᱚ ᱱᱟᱦᱟᱸᱜ ᱟᱹᱰᱤ ᱫᱟᱲᱮ ᱞᱟᱜᱟᱜ-ᱟ ᱛᱚ᱾ ᱡᱮᱢᱚᱱ ᱥᱤ ᱵᱮᱥᱤ ᱦᱩᱭᱩᱜ-ᱟ, ᱟᱫᱚ ᱱᱤᱛ ᱠᱟᱛᱮᱫ ᱢᱟ ᱱᱟᱦᱟᱸᱜ ᱜᱟᱹᱰᱤ ᱠᱚᱛᱮ ᱜᱮ ᱥᱤᱜ ᱠᱟᱱ᱾ ᱟᱲᱮ ᱠᱚ ᱞᱟᱜᱽ ᱦᱩᱭᱩᱜ ᱠᱟᱱ ᱛᱟᱦᱮᱸᱱᱟ᱾ ᱥᱮᱫᱟᱭ ᱫᱚ ᱥᱤᱭᱳᱜ ᱠᱟᱱ ᱛᱟᱦᱮᱸᱱᱟ, ᱯᱷᱤᱨ ᱜᱟᱹᱪᱷᱤ ᱠᱚ ᱪᱟᱞᱟᱣ ᱦᱩᱭᱩᱜ ᱠᱟᱱ ᱛᱟᱦᱮᱸᱱᱟ᱾ ᱟᱪᱪᱷᱟ ᱜᱟᱹᱪᱷᱤ ᱢᱟ ᱚᱱᱟ ᱢᱟ ᱪᱟᱞᱟᱣ ᱦᱩᱭᱩᱜ-ᱟ, ᱚᱱᱟ ᱢᱟ ᱜᱟᱹᱰᱤ ᱜᱷᱚᱲᱟ ᱠᱚᱢᱟ ᱵᱟᱭ ᱠᱟᱹᱢᱤ ᱚᱸᱰᱮ ᱢᱟ ᱱᱟᱦᱟᱸᱜ, ᱠᱷᱮᱛ ᱵᱟᱹᱭᱦᱟᱹᱲ ᱨᱮᱢᱟ ᱱᱟᱦᱟᱸᱜ᱾ ᱚᱱᱟ ᱫᱚ ᱟᱯᱱᱟᱨ ᱛᱮᱜᱮ, ᱱᱤᱡᱮ ᱛᱮ ᱵᱷᱟᱹᱨᱭᱟᱹ ᱠᱟᱛᱮ, ᱤᱫᱤ ᱠᱟᱛᱮᱜ ᱚᱱᱟ ᱜᱟᱹᱪᱷᱤ ᱫᱚ ᱪᱟᱞᱟᱣ ᱜᱮ ᱦᱩᱭᱩᱜ-ᱟ᱾ ᱟᱫᱚ ᱟᱯᱷᱚᱨ ᱠᱚ ᱤᱫᱤ ᱟᱨ ᱦᱟᱸᱰᱮ ᱠᱚ ᱛᱟᱦᱮᱱ ᱠᱷᱟᱡ ᱤᱱᱟᱹ ᱨᱚᱦᱚᱭ ᱠᱚ ᱫᱚ ᱜᱚᱜᱚ ᱦᱚᱲ ᱠᱚ ᱥᱮ ᱵᱤᱴᱤ ᱛᱟᱠᱚ ᱠᱚ, ᱥᱮ ᱢᱟᱹᱭ ᱛᱟᱠᱚ ᱫᱤᱫᱤ ᱛᱟᱠᱚ ᱠᱚ, ᱩᱱᱠᱩ ᱠᱚ ᱚᱱᱟ ᱦᱟᱸᱜ ᱠᱚ ᱜᱟᱱᱚᱜ-ᱟ, ᱟᱫᱚ
ᱩᱱᱠᱩ ᱦᱚᱸ ᱦᱟᱸᱜ ᱛᱤᱱᱟᱹᱜ ᱦᱟᱹᱵᱤᱡ ᱠᱚ ᱠᱟᱹᱢᱤ ᱫᱟᱲᱮᱭᱟᱜ-ᱟ, ᱩᱱᱟᱹᱜ ᱠᱚ ᱠᱟᱹᱢᱤ ᱛᱟᱦᱮᱱᱟ। ᱟᱨ ᱵᱟᱫ ᱵᱟᱹᱠᱤ ᱫᱚ ᱮᱱᱛᱮᱫ ᱱᱟᱦᱟᱜ ᱠᱚ ᱡᱤᱨᱟᱹᱜ ᱠᱟᱱᱟ। ᱥᱚᱢᱚᱭ ᱫᱚ ᱱᱟᱦᱟᱜ ᱦᱳᱭ ᱥᱮ।
ᱟᱪᱪᱷᱟ, ᱟᱪᱪᱷᱟ, ᱟᱪᱪᱷᱟ ᱴᱷᱤᱠ, ᱴᱷᱤᱠ। ᱴᱷᱤᱠ ᱟᱫᱚ, ᱦᱳᱭ ᱟᱫᱚ ᱚᱱᱠᱟ, ᱫᱟᱜ ᱡᱟᱹᱲᱤ ᱠᱷᱟᱱ ᱫᱚ ᱚᱱᱟ ᱫᱚ ᱴᱷᱤᱠ ᱜᱮ ᱦᱳᱭᱳᱜ-ᱟ। ᱜᱚᱝᱠᱮ ᱟᱯᱮ ᱥᱮᱫ ᱦᱚᱸ ᱟᱯᱮ ᱥᱮᱫ ᱫᱚ ᱪᱮᱠᱟ ᱢᱤᱫ ᱵᱮᱲᱟᱢ ᱢᱮᱱ ᱠᱮᱫᱟ ᱵᱟᱝ? ᱢᱟᱱᱮ ᱫᱤᱱ ᱥᱮᱨᱢᱟ ᱨᱮ ᱢᱤᱫ ᱫᱷᱟᱣ ᱯᱮ ᱪᱟᱥ-ᱟ᱾
ᱦᱳᱭ ᱜᱚᱝᱠᱮ। ᱟᱞᱮ ᱥᱮᱫ ᱫᱚ ᱥᱮᱨᱢᱟ ᱨᱮ ᱢᱤᱫ ᱫᱚᱢ ᱞᱮ ᱪᱟᱥᱚᱜ ᱛᱟᱦᱮᱱᱟ ᱱᱚᱣᱟ ᱟᱥᱟᱱ ᱥᱚᱲᱟ ᱵᱚᱱ ᱫᱤᱱ ᱜᱮ ᱱᱟᱦᱟᱜ ᱪᱮᱫᱟᱜ ᱡᱮ ᱛᱟᱭᱱᱚᱢ ᱫᱤᱱ ᱫᱚ ᱱᱟᱦᱟᱜ, ᱫᱟᱜ ᱠᱚ ᱵᱟᱹᱱᱩᱜ-ᱟ। ᱚᱱᱛᱮ ᱵᱩᱨᱩ ᱠᱚ ᱱᱟᱦᱟᱜ ᱚᱱᱠᱟ ᱵᱩᱨᱩ ᱱᱟᱞᱟ ᱦᱚᱸ ᱵᱟᱹᱱᱩᱜ-ᱟ। ᱡᱮ ᱚᱱᱟ ᱫᱟᱜ ᱢᱟᱱᱮ ᱥᱮ ᱡᱷᱟᱨᱟᱣ ᱠᱟᱛᱮᱫ ᱵᱚᱞᱮ ᱠᱷᱮᱛ ᱨᱮ ᱛᱟᱦᱮᱱᱟ ᱚᱱᱠᱟ ᱦᱚᱸ ᱵᱟᱹᱱᱩᱜ ᱟᱹᱱᱤᱡ। ᱟᱫᱚ, ᱚᱱᱟ ᱤᱭᱟᱹᱛᱮ ᱟᱞᱮ ᱫᱚ ᱢᱤᱫ ᱫᱚᱢ ᱜᱮᱞᱮ ᱪᱟᱥᱚᱜ ᱛᱟᱦᱮᱱᱟ। ᱦᱮᱸ ᱱᱚᱝᱠᱟ ᱨᱮ ᱦᱩᱭ ᱫᱟᱲᱮᱜ-ᱟ᱾ ᱡᱮᱢᱚᱱ ᱚᱱᱮ ᱟᱞᱮ ᱯᱟᱥᱮ ᱨᱮᱜᱮ ᱦᱟᱸᱜ ᱰᱮᱢ ᱠᱚ ᱦᱮᱱᱟᱜᱼᱟ। ᱰᱤ ᱵᱷᱤ ᱥᱤ ᱰᱮᱢ ᱠᱚ ᱟᱫᱚ ᱚᱱᱟ ᱰᱮᱢ ᱠᱷᱚᱡ ᱜᱮ, ᱟᱥᱮ ᱯᱟᱥᱮ ᱪᱟᱥ ᱫᱟᱜ ᱠᱚ ᱦᱟᱛᱟᱣᱟ ᱚᱸᱰᱮ ᱠᱷᱚᱡ। ᱟᱫᱚ ᱟᱞᱮ ᱥᱮᱫ ᱫᱚ ᱛᱷᱚᱲᱟ ᱥᱟᱸᱜᱤᱧ ᱧᱚᱜ ᱜᱮᱭᱟ। ᱯᱷᱟᱨᱟᱠ ᱧᱚᱜ ᱜᱮᱭᱟ ᱱᱟᱦᱟᱜ। ᱟᱫᱚ ᱟᱞᱮ ᱠᱚᱫᱚ ᱵᱟᱞᱮ ᱛᱤᱭᱟᱹᱜᱚᱜ-ᱟ ᱛᱷᱚᱲᱟ ᱜᱟᱱ, ᱯᱟᱸᱪ ᱠᱤᱞᱳᱢᱤᱴᱟᱨ ᱜᱟᱱ ᱥᱟᱸᱜᱤᱧ ᱧᱚᱜ ᱨᱮ ᱢᱮᱱᱟᱜ ᱞᱮᱭᱟ।
ᱦᱩᱸ, ᱦᱩᱸ᱾
ᱦᱮᱸ।
ᱴᱷᱤᱠ ᱴᱷᱤᱠ। ᱟᱨ ᱫᱟᱜ ᱠᱚᱫᱚ ᱢᱟᱱᱮ ᱵᱟᱝ ᱜᱮᱯᱮ ᱧᱟᱢᱟ ᱵᱟᱝ ᱚᱸᱰᱮᱱᱟᱜ? ᱥᱟᱸᱜᱤᱧ ᱛᱚ, ᱟᱫᱚ ᱫᱟᱜ ᱨᱮᱱᱟᱜ ᱯᱷᱮᱥᱤᱞᱤᱴᱤ ᱫᱚ ᱚᱱᱠᱟ ᱫᱚ ᱵᱟᱝ ᱯᱮ ᱧᱟᱢᱟ।
ᱟᱸᱻ ᱦᱳᱭ ᱫᱟᱜ ᱨᱮᱭᱟᱜ ᱯᱷᱮᱥᱤᱞᱤᱴᱤ ᱫᱚᱞᱮ ᱧᱟᱢ ᱜᱮᱭᱟ ᱱᱟᱦᱟᱜ। ᱡᱷᱚᱛᱚ ᱦᱚᱲᱟᱜ ᱚᱲᱟᱜ ᱨᱮᱫᱚ ᱫᱟᱜ ᱫᱚ ᱢᱮᱱᱟᱜ ᱜᱮᱭᱟ। ᱟᱫᱚ ᱠᱷᱮᱛ ᱵᱟᱲᱜᱮ ᱠᱚᱨᱮ ᱵᱟᱞᱮ ᱤᱱᱟᱹ ᱵᱚᱞᱮ ᱢᱮᱱ ᱫᱟᱲᱮᱭᱟᱜ-ᱟ ᱠᱟᱱᱟ᱾
ᱢᱮᱱᱟᱜ-ᱟ ᱥᱟᱸᱜᱤᱧ ᱧᱚᱜ, ᱯᱷᱟᱨᱟᱠ ᱧᱚᱜ ᱨᱮ ᱢᱮᱱᱟᱜ-ᱟ। ᱢᱤᱫ ᱠᱤᱞᱳᱢᱤᱴᱟᱨ ᱜᱟᱱ ᱪᱟᱞᱟᱜ ᱦᱳᱭᱳᱜᱼᱟ। ᱯᱷᱮᱸᱰᱳ ᱦᱳᱭᱳᱜ-ᱟ ᱵᱟᱹᱭᱦᱟᱹᱲ᱾ ᱟᱫᱚ, ᱠᱩᱧ ᱦᱚᱸ ᱵᱟᱹᱱᱩᱜ-ᱟ। ᱢᱟᱱᱮ ᱪᱟᱥ ᱞᱟᱹᱜᱤᱫ ᱫᱚ ᱥᱟᱱᱟᱢ ᱟᱜ ᱞᱟᱹᱠᱛᱤ ᱫᱚ ᱠᱟᱱᱟ ᱫᱟᱜ ᱠᱟᱱᱟ। ᱟᱨ ᱫᱟᱜ ᱞᱟᱹᱜᱤᱫ ᱫᱚ ᱠᱷᱮᱛ ᱨᱮ ᱠᱩᱸᱧ ᱦᱳᱭᱳᱜ ᱫᱚᱨᱠᱟᱨ। ᱪᱟᱦᱮᱸ ᱚᱱᱠᱟ ᱛᱮ ᱜᱟᱰᱟ ᱯᱟᱨᱚᱢᱚᱜ ᱫᱚᱨᱠᱟᱨ। ᱚᱱᱟ ᱡᱤᱱᱤᱥ ᱦᱩᱭᱩᱜ ᱞᱮᱱᱠᱷᱟᱡ ᱱᱟᱦᱟᱜ, ᱟᱨ ᱵᱟᱠᱷᱟᱡ ᱵᱟ ᱵᱩᱨᱤᱱ। ᱟᱫᱚ ᱚᱱᱟ ᱠᱚ ᱡᱤᱱᱤᱥ ᱴᱟᱜ ᱜᱮ ᱵᱟᱹᱱᱩᱜ ᱟᱱᱤᱡ। ᱟᱫᱚ ᱩᱛᱩ ᱪᱟᱥ ᱞᱟᱹᱜᱤᱫ ᱢᱟ ᱱᱟᱦᱟᱜ ᱚᱲᱟᱜ ᱨᱮᱭᱟᱜ ᱵᱚᱨᱤᱱ ᱫᱟᱜ ᱛᱮᱜᱮᱞᱮ ᱤᱭᱟᱹᱭ ᱛᱟᱦᱮᱸᱱ। ᱦᱮᱸ।
ᱦᱳᱭ, ᱦᱳᱭ, ᱦᱳᱭ ᱮᱠᱟᱞ᱾ ᱠᱤ ᱮᱢᱚᱱ ᱢᱟᱱᱢᱤ ᱡᱤᱵᱚᱱ ᱮᱢᱚᱱ ᱠᱟᱱ ᱛᱟᱵᱚᱱᱟ ᱵᱟᱢ ᱪᱟᱥ ᱟᱨᱡᱟᱣ ᱞᱮᱠᱷᱟᱱ ᱦᱚᱸ ᱡᱚᱢᱟᱢ ᱪᱮᱫ? ᱟᱨ ᱪᱟᱥ ᱦᱚᱸ ᱚᱱᱟᱛᱮ ᱱᱤᱦᱟᱹᱛ ᱜᱮ ᱞᱟᱹᱠᱛᱤ ᱠᱟᱱᱟ ᱟᱨ ᱡᱩᱫᱤ ᱟᱵᱚ ᱛᱚ ᱚᱱᱠᱟ ᱛᱚ ᱦᱟᱹᱜ ᱤᱭᱟᱹ ᱯᱷᱮᱢᱮᱞᱤ ᱠᱷᱚᱱᱟ ᱫᱚ ᱵᱟᱵᱚᱱ ᱵᱤᱞᱚᱝᱟ ᱡᱮ ᱵᱟᱢ ᱪᱟᱥ ᱨᱮ ᱦᱚᱸ ᱢᱚᱴᱟ ᱢᱩᱴᱤ ᱡᱤᱭᱚᱱ ᱰᱟᱦᱟᱨ ᱴᱷᱤᱠ ᱜᱮ ᱪᱟᱞᱟᱜ-ᱟ᱾
ᱦᱩᱸ᱾
ᱪᱟᱥ ᱜᱮ ᱦᱩᱭᱩᱜ ᱛᱟᱵᱚᱱᱟ ᱡᱟᱦᱟ ᱛᱤᱱᱟᱹ ᱮᱢ ᱯᱟᱲᱦᱟᱜ ᱨᱮᱦᱚᱸ ᱪᱟᱥ ᱵᱟᱥ ᱫᱚ ᱯᱷᱳᱨ ᱥᱟᱵᱡᱮᱠᱴ ᱞᱮᱠᱟ ᱫᱚ ᱛᱟᱦᱮᱱ ᱠᱟᱱ ᱛᱟᱵᱚᱱ ᱜᱮᱭᱟ᱾ ᱪᱟᱥ ᱫᱚ ᱥᱮᱲᱟ ᱜᱮ ᱞᱟᱜᱟᱜᱟ ᱢᱟᱥᱴ᱾
ᱦᱳᱭ ᱟᱨ ᱱᱚᱣᱟ ᱫᱚ ᱢᱤᱫᱴᱮᱱ ᱟᱵᱚ ᱥᱮᱫᱟᱭ ᱦᱟ ᱯᱲᱟᱢ ᱠᱚᱣᱟᱜ ᱟᱹᱰᱤ, ᱟᱹᱰᱤ ᱟᱸᱻ ᱢᱟᱱᱮ ᱢᱤᱫᱴᱮᱱ ᱟᱹᱰᱤ ᱢᱟᱨᱟᱝ ᱠᱚ ᱠᱟᱹᱢᱤ ᱦᱚᱴᱚ ᱠᱟᱜ-ᱟ ᱟᱵᱚ ᱞᱟᱹᱜᱤᱫ ᱛᱮ ᱡᱮ ᱟᱵᱚ ᱞᱟᱹᱜᱤᱫ
ᱡᱚᱜᱟᱲ ᱠᱮᱫᱟ ᱡᱚᱜᱟᱲ ᱡᱚᱜᱟᱲ ᱠᱮᱫᱟ ᱟᱫᱚ ᱱᱟᱦᱟᱜ ᱟᱹᱰᱤ ᱚᱱᱟ ᱥᱮᱫᱟᱭ ᱦᱟᱯᱲᱟᱢ ᱠᱚ ᱟᱨ ᱪᱟᱥ ᱠᱟᱹᱢᱤ ᱵᱚᱱᱟ ᱠᱷᱮᱛ ᱠᱚᱠᱚ ᱵᱱᱟᱣ ᱦᱚᱴᱚᱣᱟᱜ ᱵᱚᱱᱟ᱾ ᱛᱚ ᱟᱯ ᱟᱯᱱᱟᱨ ᱦᱟᱯᱲᱟᱢ ᱠᱚᱫᱚ ᱱᱟᱦᱟᱜ
ᱡᱟᱦᱟᱸ ᱞᱟᱹᱜᱤᱫ ᱛᱮᱵᱚᱱ ᱪᱮᱫ ᱮᱫ ᱦᱩᱸ᱾
ᱦᱳᱭ ᱟᱵᱚ ᱪᱮᱛᱟᱱ ᱨᱮ ᱦᱟᱲᱟᱢᱟᱜ ᱦᱟᱲᱟᱢ ᱠᱚ ᱟᱹᱰᱤ ᱤᱭᱟᱹ ᱢᱮᱱᱟᱜᱼᱟ᱾ ᱥᱮᱫᱟᱭ ᱦᱚᱲ ᱠᱚ ᱢᱮᱱᱟ ᱢᱟᱱᱮ ᱢᱤᱫᱴᱮᱡ ᱤᱭᱟᱹ ᱠᱟᱛᱷᱟ ᱵᱟᱹᱱᱩᱜᱼᱟ ᱡᱮᱢᱚᱱ ᱯᱩᱥᱤ ᱯᱟᱨᱚᱢᱱᱟᱭ ᱠᱟᱹᱴᱤᱡ ᱤᱧ ᱛᱮᱸᱜᱳ ᱞᱮᱱᱜᱮ᱾ ᱢᱤᱫᱴᱮᱱ ᱟᱹᱰᱤ ᱦᱚᱲ ᱠᱚ ᱢᱚᱱᱮᱭᱟ ᱟᱹᱰᱤ ᱦᱚᱲ ᱠᱚ ᱢᱚᱱᱮᱭᱟ ᱱᱤᱭᱟᱹ ᱫᱚ ᱢᱤᱫᱴᱮᱱ ᱢᱚᱱᱮ ᱨᱮᱱᱟᱜ ᱦᱤᱫᱤᱜ ᱠᱟᱱᱟ᱾ ᱤᱧᱫᱩᱧ ᱢᱚᱱᱮᱭᱟ ᱜᱳᱢᱠᱮ ᱢᱚᱱᱮᱨᱮᱱᱟᱜ ᱦᱤᱸᱫᱤᱡ ᱫᱚ ᱵᱟᱝ ᱠᱟᱱᱟ ᱢᱤᱫᱴᱮᱱ ᱮᱸᱜ ᱥᱟᱹᱨᱤᱱᱟᱜ ᱜᱮ ᱠᱟᱱᱟ ᱢᱤᱫᱴᱮᱱ ᱱᱤᱭᱟᱹ ᱫᱚ ᱡᱟᱦᱟᱸᱭ ᱥᱟᱱᱛᱟᱞᱤ ᱠᱚᱛᱮ ᱠᱚ ᱚᱱᱟᱨᱥᱮᱫ ᱛᱟᱵᱚᱱᱟ ᱱᱤᱭᱟᱹ ᱱᱤᱭᱟᱹ ᱨᱤᱥᱟᱨᱪ ᱱᱤᱭᱟᱹ ᱢᱤᱫᱴᱮᱡ ᱵᱮᱯᱟᱨ ᱢᱮᱱᱟᱜᱼᱟ᱾ ᱥᱮᱫᱟᱭ ᱦᱟᱯᱲᱟᱢ ᱫᱚ ᱡᱟᱦᱟᱱᱟᱜ ᱩᱫᱽᱫᱢᱟᱹᱣ ᱫᱚ ᱵᱟᱠᱚ ᱢᱮᱱ ᱠᱟᱜᱼᱟ ᱡᱟᱦᱟᱱᱟᱜ ᱠᱚ ᱢᱮᱱ ᱠᱟᱜᱼᱟ ᱚᱱᱟ ᱯᱤᱪᱷᱚᱱ ᱨᱮ ᱢᱤᱫᱴᱮᱱ ᱥᱟᱭᱠᱳᱞᱚᱡᱤ ᱢᱤᱫᱴᱮᱱ ᱠᱟᱨᱚᱱ ᱛᱟᱦᱮᱸᱱᱟ᱾
ᱦᱳᱭ ᱚᱱᱟᱢᱟ ᱠᱟᱱ ᱜᱮ ᱱᱟᱦᱟᱜ ᱢᱤᱫᱴᱮᱱ ᱥᱮᱫᱟᱭ ᱨᱩᱣᱟᱹ ᱟᱡᱟᱨ ᱞᱟᱹᱜᱤᱫ ᱨᱟᱱ ᱨᱮᱦᱮᱫ ᱮ ᱡᱚᱜᱟᱲ ᱠᱟᱛᱮᱫ ᱵᱩᱨᱩ ᱠᱷᱚᱱ ᱮ ᱢᱟᱜ ᱠᱟᱛᱮᱜ ᱵᱩᱡᱽ ᱫᱟᱲᱮᱜ ᱱᱚᱣᱟᱛᱮ ᱱᱚᱣᱟ ᱨᱳᱜᱽ ᱪᱟᱵᱟᱜ ᱠᱟᱱᱟ ᱛᱟᱦᱚᱞᱮ ᱫᱚ ᱩᱱᱠᱩᱣᱟᱜ ᱫᱚ ᱥᱟᱱᱟᱢ ᱠᱤᱪᱷᱩ ᱚᱱᱟᱦᱚᱸ ᱢᱤᱫᱴᱮᱱ ᱨᱤᱥᱟᱨᱪ ᱠᱟᱱ ᱛᱟᱠᱚᱣᱟ ᱦᱳᱭ ᱥᱮ᱾
ᱦᱩᱸ ᱦᱩᱸ ᱦᱩᱸ ᱩᱱᱠᱩ ᱥᱟᱭᱮᱱᱴᱤᱥ ᱠᱷᱚᱱᱟᱜ ᱫᱚ